ᱦᱚᱸ ᱜᱚᱝᱠᱮ ᱞᱟ. ᱭ ᱢᱮ
ᱟᱸᱡᱚᱢᱚᱜ ᱠᱟᱱᱟ ᱾
ᱦᱳᱭ ᱟᱸᱡᱚᱢᱚᱜ ᱠᱟᱱᱟ ᱾
ᱚᱸ ᱛᱟᱦᱚᱞᱮ ᱛᱟᱦᱚᱞᱮ ᱟᱯᱮ ᱥᱮᱫ ᱫᱚ ᱚᱱᱠᱟ ᱟᱻᱟ ᱢᱟᱨᱟᱝ ᱟ ᱯᱚᱨᱚᱵᱽ ᱠᱚᱫᱚ ᱪᱮᱜ ᱠᱚ ᱦᱳᱭᱳᱜ ᱜᱮᱭᱟ ᱾
ᱟᱞᱮ ᱥᱮᱫ ᱚᱱᱠᱟ ᱢᱟᱨᱟᱝ ᱯᱚᱨᱚᱵᱽ ᱠᱚᱫᱚ
ᱚᱱᱮ ᱚᱱᱠᱟ ᱯᱟᱛᱟᱵ ᱯᱟᱛᱟ ᱠᱚ ᱡᱟᱦᱟᱸ ᱯᱟᱛᱟ ᱯᱚᱨᱚᱵᱽ ᱾
ᱦᱳᱭ ᱯᱟᱛᱟ ᱯᱚᱨᱚᱵᱽ ᱦᱩᱭᱩᱜ ᱜᱮᱭᱟ ᱟᱞᱮ ᱱᱚᱣᱟ ᱫᱷᱟᱨᱮ ᱥᱩᱨ ᱟᱞᱮ ᱥᱩᱨ ᱨᱮᱜᱮ ᱦᱩᱭᱩᱜ ᱜᱮᱭᱟ ᱱᱚᱣᱟ ᱦᱟᱹᱛᱤ ᱢᱮᱞᱟ ᱾
ᱚ
ᱛᱟᱨᱯᱚᱨᱮ ᱟᱨ ᱢᱤᱫᱴᱟᱝ ᱵᱩᱫᱽᱫᱤᱱᱟᱛᱷ ᱢᱮᱞᱟ ᱚᱱᱟᱠᱤᱱ ᱜᱮ ᱢᱟᱨᱟᱝ ᱧᱚᱜ ᱟᱨ ᱱᱚᱛᱮ ᱢᱮᱱᱟᱜ ᱚᱱᱛᱮ ᱚᱱᱠᱟ ᱢᱟᱨᱟᱝ ᱢᱟᱨᱟᱝ ᱯᱟᱛᱟ ᱠᱚᱫᱚ ᱵᱟᱹᱱᱩᱜ ᱜᱮᱭᱟ ᱾
ᱚ ᱛᱟᱦᱚᱞᱮ ᱱᱚᱛᱮ ᱥᱤᱞᱫᱟᱹ ᱯᱟᱛ ᱛᱟ ᱥᱮᱫ ᱵᱮᱱ ᱦᱮᱡ ᱠᱟᱱᱟ ᱥᱮ ᱵᱟᱝ ᱥᱤᱞᱫᱟᱹ ᱯᱟᱛᱟ ᱵᱩᱨᱩ ᱵᱚᱸᱜᱟ ᱾
ᱪᱟ ᱵᱟᱲᱟ ᱠᱚ ᱦᱩᱭ ᱟᱠᱟᱱ ᱜᱮᱭᱟ ᱾
ᱚ ᱦᱳᱭ ᱦᱳᱭ ᱚᱱᱟ ᱠᱚᱫᱚ ᱟᱞᱮ ᱥᱮᱜ ᱠᱷᱚᱱ ᱫᱚ ᱥᱩᱨ ᱧᱚᱜ ᱜᱮᱭᱟ ᱟᱞᱮ ᱫᱚ ᱚᱱᱟ ᱚ
ᱟᱯᱮ ᱥᱮᱫ ᱫᱚ ᱥᱩᱨ ᱜᱮᱭᱟ ᱾
ᱦᱮᱸ
ᱦᱳᱭ ᱥᱩᱨ ᱧᱚᱜ ᱜᱮᱭᱟ ᱟᱞᱮ ᱠᱷᱚᱡ ᱾
ᱱᱚᱣᱟ ᱥᱤᱞᱫᱟᱹ ᱯᱟᱛᱟ ᱠᱚᱨᱮ ᱫᱚ ᱪᱮᱫ ᱞᱮᱠᱟ ᱠᱚ ᱦᱚᱲᱚᱜ ᱜᱮᱭᱟ ᱚᱱᱟ ᱠᱚᱨᱮ
ᱟᱸ ᱦᱚᱲ ᱫᱚ ᱟᱰᱤ ᱡᱟᱥᱛᱤ ᱟᱰᱤ ᱡᱟᱥᱛᱤ ᱦᱚᱲ ᱠᱚ ᱦᱳᱭᱳᱜ-ᱟ᱾ ᱦᱚᱲ ᱫᱚ ᱮᱸ᱾ ᱜᱚᱰᱟᱨᱮ ᱚᱱᱟ ᱜᱚᱰᱟ ᱨᱮᱜᱮ ᱵᱟᱝᱠᱚ ᱥᱟᱦᱚᱵ ᱜᱮᱭᱟ ᱯᱩᱨᱟ ᱵᱚᱦᱩᱛ ᱦᱚᱲ᱾ ᱚᱱᱟ ᱛᱚ ᱟᱰᱤ ᱥᱟᱸᱜᱤᱧ ᱥᱟᱸᱜᱤᱧ ᱠᱷᱚᱱ ᱦᱚᱸ ᱦᱚᱲ ᱠᱚ ᱦᱤᱡᱩᱜ ᱜᱮᱭᱟ ᱚᱱᱛᱮ ᱩᱲᱤᱥᱥᱟ ᱠᱷᱚᱱ ᱡᱷᱟᱲ ᱠᱷᱚᱱ ᱱᱚᱱᱛᱮ᱾ ᱚᱱᱟ ᱠᱚᱨᱮ ᱠᱷᱚᱱ ᱚᱸ ᱦᱤᱡᱩᱜ ᱜᱮᱭᱟ ᱠᱚ ᱟᱨᱚ ᱟᱭᱢᱟ ᱟᱭᱢᱟ ᱚᱱᱠᱟ ᱴᱚᱴᱷᱟ ᱠᱚᱨᱮ ᱠᱷᱚᱱ ᱠᱚ ᱦᱤᱡᱩᱜ ᱜᱮᱭᱟ᱾
ᱡᱟᱸᱦᱟ ᱱᱚᱣᱟ ᱥᱤᱞᱫᱟᱹ ᱯᱟᱛᱟ ᱠᱚ ᱢᱮᱱ ᱜᱮᱭᱟ ᱚᱱᱟ ᱫᱚ ᱪᱮᱫ ᱩᱪᱷᱟᱹᱱ ᱛᱮ ᱚᱱᱟ ᱢᱮᱞᱟ ᱴᱟᱜ ᱫᱚᱠᱩ᱾ ᱮᱛᱚᱦᱚᱵ ᱠᱚᱥᱮ ᱩᱪᱷᱟᱹᱱ ᱟᱠᱟᱫᱟ ᱠᱚ᱾
ᱚ ᱚᱱᱟ ᱯᱟᱛᱟ ᱫᱚ ᱚᱱᱟ ᱫᱚ᱾ ᱚᱸᱰᱮᱱᱟᱜ ᱢᱮᱜᱴᱟᱝ ᱮᱸ ᱯᱩᱡᱟᱹ ᱮᱸ ᱯᱩᱡᱟᱹ ᱤᱫᱤ ᱠᱟᱛᱮᱜ ᱦᱳᱭᱳᱜ ᱠᱟᱱᱟ ᱚᱱᱟ ᱠᱚ ᱚᱱᱟ ᱡᱮᱦᱤᱞᱳ ᱚᱸᱰᱮ᱾ ᱯᱟᱴᱟᱵᱤᱸᱫᱟᱹ ᱠᱚ ᱢᱮᱛᱟᱜ ᱠᱟᱱᱟ ᱡᱮᱦᱤᱞᱳᱜ ᱯᱟᱴᱟ ᱯᱚᱨᱚᱵᱽ ᱦᱳᱭᱳᱜ-ᱟ᱾ ᱚᱱᱟ ᱞᱟᱦᱟ ᱫᱤᱱ ᱦᱤᱞᱳᱜ ᱫᱚ ᱚᱸᱰᱮ ᱯᱩᱡᱟᱹ ᱦᱳᱭᱳᱜ-ᱟ᱾ ᱧᱩᱛᱩᱢᱟᱱ ᱾ ᱯᱩᱡᱟᱹ ᱫᱚᱥᱟᱨ ᱦᱤᱞᱳᱜ ᱚᱱᱟ ᱢᱮᱞᱟ ᱫᱚᱠᱚ ᱫᱚᱦᱚ ᱠᱟᱫᱟ ᱥᱮ ᱚᱱᱟ ᱦᱳᱭᱳᱜ ᱠᱟᱱᱟ᱾
ᱱᱚᱣᱟ ᱪᱮᱜ ᱞᱮᱠᱟ ᱥᱟᱱᱛᱟᱲᱟᱜ ᱜᱮ ᱵᱚᱸᱜᱟ ᱵᱩᱨᱩ ᱠᱚ ᱫᱮᱵᱟ ᱥᱮᱵᱟ ᱠᱚᱣᱟ ᱥᱮ ᱪᱮᱜ ᱞᱮᱠᱟ᱾ ᱟᱨᱚ ᱮᱴᱟᱜ ᱮᱴᱟᱜ ᱡᱟᱹᱛᱤ ᱨᱮᱱ ᱵᱚᱸᱜᱟ-ᱵᱩᱨᱩ ᱠᱚ᱾
ᱮᱸ᱾ ᱟᱫᱚ ᱧᱩᱛᱩᱢ ᱫᱚ ᱚᱱᱮ ᱛᱚ ᱧᱩᱛᱩᱢ ᱫᱚᱞᱤᱧ ᱞᱟᱹᱭ ᱠᱮᱫᱟ ᱡᱮ ᱵᱷᱳᱣᱨᱳᱵ ᱵᱚᱸᱜᱟ ᱟᱫᱚ᱾ ᱚᱱᱟ ᱫᱚ ᱵᱟᱞᱤᱧ ᱵᱟᱲᱟᱭᱟ ᱡᱮ ᱩᱱᱤ ᱵᱷᱳᱣᱨᱳᱵ ᱵᱚᱸᱜᱟ ᱫᱚ ᱚᱠᱚᱭ ᱨᱮᱱ᱾ ᱮᱸ ᱟᱵᱚ ᱨᱮᱱ ᱠᱟᱱᱟᱭ ᱥᱮ᱾ ᱫᱮᱠᱳ ᱨᱮᱱ ᱠᱟᱱᱟᱭ ᱚᱱᱟ ᱦᱚᱸ ᱵᱟᱞᱤᱧ ᱵᱟᱲᱟᱭᱟ ᱟᱨ ᱚᱱᱟ ᱥᱟᱶᱛᱮ᱾ ᱮᱸ ᱱᱚᱣᱟ ᱦᱚᱸ ᱵᱟᱞᱤᱧ ᱵᱟᱲᱟᱭᱟ ᱡᱮ ᱮᱸ ᱚᱱᱟ ᱚᱱᱟ ᱡᱟᱸᱦᱟᱭ ᱯᱩᱡᱟᱹᱭᱟ ᱡᱟᱸᱦᱟ ᱱᱟᱭᱠᱮ ᱦᱤᱥᱟᱹᱵ ᱛᱮ᱾ ᱩᱱᱤ ᱫᱚ ᱮᱸ ᱦᱚᱲ ᱠᱟᱱᱟᱭ ᱥᱮ ᱮᱴᱟᱜ ᱡᱟᱛᱤ ᱨᱮᱱ ᱦᱚᱲ ᱠᱟᱱᱟᱭ ᱚᱱᱟᱫᱚ ᱵᱟᱹᱧ ᱵᱟᱲᱟᱭᱟ᱾ ᱚᱱᱟ ᱠᱚᱫᱚ ᱦᱟᱸᱜ ᱵᱟᱝ ᱵᱟᱲᱟᱭ ᱦᱳᱭᱳᱜ-ᱟ ᱚᱱᱟ ᱠᱚᱫᱚ ᱪᱟᱞᱟᱜ ᱦᱳᱭᱳᱜ ᱜᱮᱭᱟ᱾ ᱯᱟᱴᱟᱵᱤᱫᱟᱹ ᱫᱤᱱ ᱦᱤᱞᱳᱜ ᱜᱮ ᱟᱨ ᱯᱳᱭᱞᱳ ᱫᱤᱱ ᱦᱤᱞᱳᱜ ᱫᱚ ᱪᱟᱞᱟᱣ ᱫᱚ ᱵᱟᱝ ᱦᱳᱭᱳᱜ ᱜᱮᱭᱟ ᱡᱮ᱾ ᱯᱩᱡᱟᱹ ᱪᱟᱞᱟᱜ ᱦᱳᱭᱳᱜ-ᱟ ᱚᱝᱠᱟ ᱯᱩᱡᱟᱹ ᱧᱮᱞ ᱚᱱᱟ ᱠᱚᱫᱚ ᱵᱟᱝ ᱪᱟᱞᱟ ᱵᱟᱲᱟ ᱦᱳᱭ ᱠᱟᱱᱟ᱾
ᱚᱱᱟ ᱫᱚᱥᱟᱨ ᱫᱤᱱ ᱜᱮᱯᱮ ᱪᱟ ᱵᱟᱲᱟᱜ ᱜᱮᱭᱟ ᱛᱟᱦᱞᱮ᱾
ᱦᱮᱸ ᱦᱮᱸ ᱫᱚᱥᱟᱨ ᱫᱤᱱ ᱦᱤᱞᱳᱜ ᱜᱮ ᱮᱸ᱾ ᱵᱮᱥᱤ ᱠᱚ ᱪᱟᱞᱟᱜ ᱜᱮᱭᱟ ᱟᱨ ᱚᱱᱟ ᱥᱟᱶᱛᱮ ᱩᱱ ᱦᱤᱞᱚᱜ ᱜᱮ ᱵᱮᱥᱤ ᱪᱟᱞᱟ ᱵᱟᱲᱟ ᱦᱳᱭᱳᱜ ᱜᱮᱭᱟ ᱟᱨ ᱚᱱᱟ᱾ ᱚᱱᱟ ᱤᱫᱤ ᱠᱟᱛᱮᱫ ᱫᱚ ᱩᱱᱟᱹᱜ ᱤᱭᱟᱹ ᱦᱚᱸ ᱵᱟᱱᱩᱜ-ᱟ ᱡᱮ ᱚᱱᱟ ᱧᱮᱞ ᱦᱳᱭᱳᱜ-ᱟ᱾ ᱚᱠᱚᱭᱮ ᱯᱩᱡᱟᱹᱭᱟ ᱥᱟᱶᱛᱮ ᱪᱮᱜ ᱞᱮᱠᱟ ᱠᱚ ᱚᱠᱚᱭ ᱪᱮᱜ ᱞᱮᱠᱟ ᱠᱚ ᱯᱩᱡᱟᱹᱭᱟ ᱟᱫᱚ ᱚᱱᱟ ᱠᱷᱟᱛᱤᱨ ᱛᱮ ᱫᱚ ᱵᱟᱝ᱾ ᱪᱟᱞᱟ ᱵᱟᱲᱟ ᱦᱳᱭ ᱚᱱᱠᱟ ᱜᱩᱨᱩᱛᱛᱚ ᱵᱟᱝ ᱮᱢ ᱦᱳᱭ ᱠᱟᱱᱟ ᱡᱮ ᱚᱱᱟ ᱧᱮᱞ ᱫᱚᱨᱠᱟᱨ᱾ ᱩᱻ᱾
ᱯᱟᱛᱟ ᱠᱚᱜᱮ᱾ ᱱᱠᱟ ᱧᱮᱞ ᱦᱳᱭᱳᱜ-ᱟ᱾
ᱦᱮᱸ ᱦᱮᱸ ᱦᱮᱸ ᱦᱳᱭ ᱦᱳᱭ ᱯᱟᱛᱟ ᱠᱚᱜᱮ ᱪᱟᱞᱟᱣ ᱵᱟᱲᱟ ᱦᱳᱭ᱾
ᱚ᱾
ᱦᱩᱸ ᱦᱩᱸ᱾
ᱦᱮᱸ ᱢᱮᱱ ᱜᱮᱭᱟ ᱠᱚ ᱛᱚ ᱫᱚᱢᱮ ᱠᱚ ᱦᱚᱲᱚᱜ ᱜᱮᱭᱟ ᱟᱫᱚ ᱵᱟᱝ ᱪᱟ ᱵᱟᱲᱟ ᱦᱳᱭ ᱠᱟᱱᱟ ᱚᱱᱟ ᱠᱚᱨᱮ᱾ ᱪᱟᱞᱟᱣ ᱵᱟᱲᱟ ᱠᱚᱫᱚ ᱦᱩᱭᱩᱜ ᱜᱮᱭᱟ᱾ ᱪᱟᱞᱟᱣ ᱵᱟᱲᱟ ᱦᱩᱭᱩᱜ-ᱟ ᱦᱚᱸᱜ-ᱚᱭ ᱚᱱᱟ ᱫᱚ ᱚᱠᱟ ᱪᱟᱸᱫᱳ᱾ ᱠᱚᱨᱮ ᱦᱩᱭᱩᱜ ᱜᱮᱭᱟ᱾
ᱚᱱᱟ ᱫᱚ ᱮᱸ ᱚᱱᱟ ᱟᱨ᱾ ᱡᱟᱸᱦᱟ ᱚᱱᱮ ᱫᱮᱠᱳᱣᱟᱜ ᱫᱩᱨᱜᱟᱹ ᱯᱩᱡᱟᱹ ᱫᱩᱨᱜᱟᱹ ᱯᱩᱡᱟᱹ ᱨᱮᱱᱟᱜ ᱟᱸ ᱯᱚᱧᱪᱚᱢᱤ ᱥᱮ ᱱᱚᱵᱚᱢᱤ ᱵᱟᱝ ᱚᱱᱟ ᱚᱠᱟ ᱫᱩᱨᱜᱟᱹ ᱯᱩᱡᱟᱹ ᱯᱚᱨ ᱜᱮ ᱠᱟᱱᱟ ᱟᱫᱚ ᱚᱠᱟ
ᱦᱮᱸ ᱫᱩᱨᱜᱟᱹ ᱯᱩᱡᱟᱹ ᱯᱚᱨ ᱯᱚᱨ ᱜᱮ ᱦᱩᱭᱩᱜᱼᱟ᱾ ᱠᱟᱴᱟᱣ ᱠᱟᱴᱟᱣ ᱟᱸᱡᱚᱢᱚᱜ ᱠᱟᱱ ᱛᱟᱢᱟ᱾ ᱱᱮᱴᱚᱣᱟᱨᱠ ᱯᱨᱚᱵᱞᱮᱢᱮᱜ ᱛᱟᱢᱟᱭ᱾
ᱦᱮᱞᱳᱣ᱾ ᱦᱮᱞᱳᱣ ᱦᱮᱞᱳᱣ᱾ ᱦᱮᱞᱳᱣ᱾